ᱠᱮ ᱡᱚᱦᱟᱨ᱾
ᱦᱮᱸ ᱡᱚᱦᱟᱨ ᱜᱮ, ᱟᱹᱞᱤᱧᱟᱜ ᱟᱲᱟᱝ ᱪᱮᱫ ᱞᱮᱠᱟ ᱟᱸᱡᱚᱢᱚᱜ ᱠᱟᱱᱟ?
ᱦᱳᱭ ᱜᱚᱝᱠᱮ ᱱᱟᱯᱟᱭ ᱜᱮᱞᱤᱧ ᱟᱸᱡᱚᱢ ᱧᱟᱢᱮᱫ ᱛᱟᱵᱮᱱᱟ ᱟᱲᱟᱝ ᱠᱚᱫᱚ᱾ ᱟᱵᱮᱱ ᱜᱮ ᱟᱹᱞᱤᱧᱟᱜ ᱪᱮᱫ ᱞᱮᱠᱟ ᱨᱚᱲ ᱠᱚᱵᱤᱱ ᱟᱸᱡᱚᱢ ᱧᱟᱢᱮᱫ ᱛᱟᱹᱞᱤᱧᱟ?
ᱦᱮᱸ ᱟᱵᱮᱱᱟᱜ ᱦᱚᱸ ᱱᱚᱜ ᱚᱭ ᱱᱤᱛ ᱦᱟᱹᱵᱤᱡ ᱫᱚ ᱱᱟᱯᱟᱭ ᱜᱮ ᱟᱸᱡᱚᱢᱚᱜ ᱠᱟᱱᱟ ᱟᱨ ᱚᱱᱟ ᱠᱚ ᱢᱮᱱᱟ ᱱᱟᱯᱟᱭ ᱜᱮ ᱟᱸᱡᱚᱢ ᱞᱮᱱ ᱠᱷᱟᱡ ᱜᱮ ᱢᱩᱪᱟᱹᱫ ᱫᱷᱵᱤᱡ ᱟᱹᱰᱤ ᱱᱟᱯᱟᱭ ᱦᱩᱭᱩᱜᱼᱟ, ᱛᱚᱵᱮ ᱚᱲᱟᱜ ᱠᱚᱨᱮ ᱪᱮᱫ ᱞᱮᱠᱟ ᱢᱮᱱᱟᱜ ᱵᱟᱲᱟ ᱯᱮᱭᱟ?
ᱦᱳᱭ ᱜᱚᱝᱠᱮ ᱟᱞᱮ ᱚᱲᱟᱜ ᱨᱮᱱ ᱥᱟᱱᱟᱢ ᱦᱚᱲ ᱦᱚᱲ ᱠᱚᱜᱮᱞᱮ ᱱᱟᱯᱟᱭ ᱵᱟᱲᱟ ᱜᱮ ᱢᱮᱱᱟᱜ ᱠᱟᱜ ᱞᱮᱭᱟ ᱱᱤᱛᱚᱜ ᱫᱷᱟᱹᱵᱤᱡ ᱛᱮᱫᱚ᱾ ᱦᱳᱭ ᱥᱮ᱾
ᱜᱚᱝᱠᱮ ᱟᱵᱤᱱ ᱨᱮᱱ ᱜᱮ ᱚᱲᱟᱜ ᱦᱚᱲ ᱠᱚ ᱥᱟᱶᱛᱮ ᱟᱹᱵᱤᱱ ᱦᱚᱸ ᱪᱮᱫ ᱞᱮᱠᱟ ᱢᱮᱱᱟᱜ ᱠᱟᱫ ᱵᱤᱱᱟ?
ᱟᱹᱞᱤᱧ ᱦᱚᱸ ᱱᱚᱜᱼᱚᱭ ᱱᱤᱛ ᱦᱟᱹᱵᱤᱡ ᱫᱚ ᱱᱟᱯᱟᱭ ᱜᱮ ᱢᱮᱱᱟᱜ ᱞᱤᱧᱟᱹ ᱟᱨ ᱚᱱᱟ ᱠᱚ ᱱᱟᱯᱟᱭ ᱜᱮᱵᱚᱱ ᱛᱟᱦᱮᱸ ᱞᱮᱱ ᱠᱷᱟᱱ ᱜᱮ ᱟᱹᱰᱤ ᱱᱟᱯᱟᱭ ᱦᱩᱭᱩᱜᱼᱟ ᱟᱪᱪᱷᱟ ᱟᱯᱮ ᱥᱮᱫ ᱛᱚᱵᱮ ᱫᱟᱜ ᱡᱟᱹᱲᱤ ᱠᱚᱫᱚ ᱪᱮᱫ ᱫᱟᱜ ᱡᱟᱹᱲᱤ ᱵᱟᱲᱟᱭᱮᱫᱟ ᱥᱮ ᱵᱟᱭ ᱡᱟᱹᱲᱤ ᱵᱟᱲᱟᱭᱮᱫᱟ ᱥᱮ ᱪᱮᱫ ᱞᱮᱠᱟᱭ ᱫᱟᱭ ᱚᱱᱟ ᱵᱟᱨᱮᱛᱮ ᱠᱟᱛᱷᱟ ᱦᱚᱸ ᱠᱟᱹᱴᱤᱡ ᱫᱚᱦᱚᱭ ᱛᱟᱞᱟᱝ ᱢᱮ᱾
ᱦᱳᱭ ᱜᱚᱝᱠᱮ ᱟᱹᱞᱤᱧ ᱥᱮᱫ ᱵᱤᱱ ᱧᱮᱞ ᱞᱮᱱᱠᱷᱟᱱ ᱫᱚ ᱚᱸᱜ ᱡᱟᱹᱯᱩᱫ ᱛᱟᱞᱮ ᱠᱟᱱᱟᱭ ᱦᱳᱭ ᱥᱮ᱾
ᱦᱩᱸ
ᱢᱟᱱᱮ ᱦᱚᱞᱟ ᱢᱟᱫᱷᱮᱨ ᱠᱷᱚᱱᱟᱜ ᱟᱨᱚ ᱠᱟᱹᱴᱤᱡ ᱠᱟᱹᱴᱤᱡ ᱫᱟᱜ ᱵᱟᱲᱟᱭᱮᱫ ᱛᱟᱦᱮᱸᱱᱟ᱾ ᱟᱫᱚ ᱟᱸ ᱛᱮᱦᱮᱧ ᱠᱷᱚᱱᱟᱜ ᱫᱚ ᱟᱨᱚ ᱥᱮᱛᱟᱜ ᱠᱷᱚᱱᱟᱜ ᱦᱟᱸᱜ ᱥᱚᱠᱛᱚ ᱢᱟᱱᱮ ᱫᱚᱢᱮ ᱵᱤᱥᱤ ᱧᱚᱜ ᱡᱟᱹᱥᱛᱤ ᱧᱚᱜ ᱛᱮ ᱡᱟᱜ ᱟᱞᱮ ᱠᱟᱱᱟ᱾ ᱟᱫᱚ ᱚᱱᱠᱟ ᱢᱮᱱᱛᱮᱫᱚ ᱦᱟᱸᱜ ᱨᱚᱦᱚᱭ ᱠᱚᱦᱚᱸᱞᱮ ᱮᱛᱚᱦᱚᱵ ᱵᱟᱲᱟ ᱠᱟᱫ ᱜᱮᱭᱟ᱾ ᱦᱳᱭ ᱟᱫᱚ ᱚᱱᱠᱟ ᱢᱮᱱ ᱞᱮᱠᱷᱟᱱᱫᱚ ᱵᱟᱹᱫ ᱠᱚᱨᱮ ᱫᱚ ᱫᱟᱜ ᱵᱟᱝ ᱛᱟᱦᱮᱸ ᱞᱮᱱ ᱠᱷᱟᱹᱛᱤᱨ ᱟᱫᱚ ᱱᱚᱜᱼᱚᱭ ᱫᱟᱜ ᱟᱞᱮ ᱠᱟᱱᱟᱭ ᱦᱭᱛᱚ ᱚᱱᱟ ᱠᱚᱨᱮ ᱦᱚᱸ ᱫᱟᱜᱚᱜᱼᱟ ᱦᱜ ᱟᱫᱚᱞᱮ ᱨᱚᱦᱚᱭ ᱠᱚᱦᱚᱸ ᱮ ᱢᱟᱲᱟᱝ ᱥᱮᱫ ᱞᱮ ᱞᱟᱦᱟ ᱤᱫᱤᱭᱟ᱾
ᱟᱪᱪᱷᱟ ᱟᱹᱰᱤᱰᱤ ᱱᱟᱯᱟᱭ ᱟᱫᱚ ᱟᱞᱮ ᱥᱮᱫ ᱦᱚᱸ ᱱᱚᱣᱟ ᱫᱟᱜ ᱡᱟᱹᱲᱤ ᱠᱚᱫᱚ ᱟᱹᱰᱤ ᱱᱟᱯᱟᱭ ᱜᱮ ᱫᱟᱜ ᱟᱠᱟᱫᱟ ᱟᱭᱢᱟ ᱫᱤᱱ ᱠᱷᱚᱡ ᱜᱮ᱾ ᱟᱨ ᱞᱟᱦᱟ ᱫᱚᱭ ᱫᱟᱜ ᱵᱟᱲᱟ ᱟᱠᱟᱣᱜ ᱜᱮᱭᱟ ᱟᱫᱚ ᱛᱮᱦᱮᱧ ᱟᱨ ᱦᱚᱞᱟ ᱥᱮ ᱢᱮᱱ ᱠᱮᱛ ᱛᱮᱦᱮᱧ ᱜᱟᱯᱟ ᱫᱚ ᱮᱠᱟᱞ ᱜᱮ ᱵᱟᱭ ᱫᱟᱜ ᱠᱟᱫᱟ, ᱠᱷᱟᱹᱞᱤ ᱨᱤᱢᱤᱞ ᱵᱟᱲᱟᱭᱮᱫᱟ ᱟᱨ ᱛᱮᱦᱤᱧ ᱢᱟ ᱮᱠᱟᱞᱜ ᱜᱮ ᱥᱤᱛᱩᱝ ᱠᱟᱜᱼᱟᱭ ᱟᱹᱰᱤ ᱡᱟᱹᱥᱛᱤ ᱜᱮ, ᱟᱫᱚ ᱦᱩᱲᱩ ᱨᱚᱦᱚᱭ ᱡᱚᱠᱷᱚᱡ ᱠᱷᱛᱮ ᱡᱚᱠᱷᱚᱱ ᱮᱢ ᱧᱮᱞᱟ ᱛᱚ ᱟᱞᱮᱥᱮᱫ ᱫᱚ ᱱᱚᱜᱼᱚᱭ ᱦᱩᱲᱩ ᱨᱚᱦᱚᱭ ᱠᱚ ᱮᱦᱚᱵ ᱵᱟᱲᱟᱣ ᱟᱠᱟᱱᱟ, ᱟᱨ ᱚᱠᱚᱭ ᱠᱚ ᱡᱟᱹᱥ ᱛᱤ ᱦᱟᱸᱜ ᱞᱟᱦᱟ ᱧᱚᱜ ᱟᱯᱷᱚᱨ ᱵᱟᱲᱟ ᱞᱮᱫᱼᱟ ᱩᱱᱠᱩ ᱫᱚ ᱮᱠᱟᱞ ᱠᱚ ᱪᱟᱵᱟ ᱵᱟᱲᱟ ᱠᱮᱫᱼᱟ ᱟᱫᱚᱢ ᱠᱚᱫᱚ᱾ ᱟᱪᱪᱷᱟ ᱟᱯᱮ ᱥᱮᱱ ᱫᱚ ᱦᱩᱲᱩ ᱨᱚᱦᱚᱭ ᱠᱚ ᱮᱦᱚᱵ ᱵᱟᱲᱟ ᱟᱠᱟᱱᱟ ᱥᱮ ᱟᱹᱣᱨᱤ ᱠᱚ ᱮᱦᱚᱵᱟ ᱱᱮᱛᱟᱨ ᱦᱚᱸ?
ᱮᱸ ᱜᱚᱝᱠᱮ ᱟᱨ ᱢᱤᱫ ᱫᱷᱟ ᱞᱟᱹᱭ ᱵᱤᱱ ᱪᱮᱫ ᱵᱤᱱ ᱢᱮᱱ ᱠᱮᱫᱟ᱾
ᱚ ᱢᱮᱱ ᱮᱫᱟᱞᱤᱧ ᱟᱯᱮᱥᱮᱫ ᱚᱱᱛᱮ ᱦᱩᱲᱩ ᱨᱚᱦᱚᱭ ᱠᱚᱫᱚ ᱠᱚ ᱮᱦᱚᱵ ᱵᱟᱲᱟᱣ ᱠᱟᱱᱟᱣ ᱥᱮ ᱱᱮᱛᱟᱨ ᱦᱚᱸ ᱟᱹᱣᱲᱤ ᱟᱹᱣᱨᱤ ᱠᱚ ᱮᱦᱚᱵ-ᱟ ᱟᱯᱮ ᱥᱮᱫ ᱚᱱᱛᱮ?
ᱦᱳᱭ ᱜᱚᱢᱠᱮ ᱮᱦᱚᱵ ᱫᱚ ᱮᱛᱚᱦᱚᱵ ᱵᱟᱲᱟᱣ ᱠᱟᱱᱟ ᱦᱩᱸ ᱟᱨ ᱮ ᱟᱨ ᱠᱤᱪᱷᱩ ᱫᱤᱱ ᱯᱚᱨᱮ ᱜᱮ ᱦᱟᱸᱜ ᱪᱟᱵᱟᱜᱼᱟ ᱦᱟᱸᱜ᱾ ᱦᱳᱭ᱾ ᱨᱚᱦᱚᱭ ᱠᱚᱫᱚ ᱟᱹᱰᱤ ᱢᱟᱲᱟᱝ ᱠᱷᱚᱱᱟᱜ ᱜᱮᱞᱮ ᱨᱚᱦᱚᱭᱮᱫᱟ, ᱦᱩᱸ
ᱟᱪᱪᱷᱟ᱾ ᱟᱹᱰᱤ ᱱᱟᱯᱟᱭ ᱟᱫᱚ ᱟᱞᱮ ᱥᱮᱫ ᱦᱚᱸ ᱱᱚᱜ-ᱚᱭ ᱢᱮᱛᱟᱜ ᱢᱮ ᱢᱤᱫ ᱵᱟᱨ ᱦᱚᱲ ᱫᱚᱠᱚ ᱪᱟᱵᱟ ᱠᱮᱫᱟ ᱟᱞᱮ ᱥᱮᱫ ᱫᱚ ᱟᱨ ᱟᱫᱚᱢᱼᱟ ᱫᱚ ᱜᱷᱩᱴᱩ ᱜᱷᱩᱴᱩ ᱨᱮ ᱠᱷᱮᱛ ᱢᱮᱱᱟᱜ ᱛᱟᱠᱚᱣᱟ ᱩᱱᱠᱩ ᱫᱚ ᱵᱟᱠᱚ ᱪᱟᱵᱟ ᱟᱠᱫᱼᱟ ᱮᱱᱛᱮ ᱠᱚ ᱢᱮᱱᱟ ᱦᱩᱲᱩ ᱨᱚᱦᱚᱭ ᱪᱟᱥᱼᱵᱟᱥ ᱢᱟ ᱫᱟᱜ ᱨᱮᱜᱤ ᱠᱟᱱ ᱟᱨ ᱫᱟᱜ ᱡᱚᱠᱷᱚᱱ ᱵᱟᱝ ᱛᱟᱸᱦᱮᱱᱟ ᱱᱟᱯᱟᱭ ᱛᱮ ᱛᱚ ᱪᱮᱠᱟᱛᱮ ᱦᱩᱲᱩ ᱨᱚᱦᱚᱭ ᱦᱚᱸ ᱪᱟᱥᱵᱟᱥ ᱦᱩᱭᱩᱜᱼᱟ, ᱟᱫᱚ ᱚᱱᱟ ᱤᱭᱟᱹᱛᱮ ᱵᱚᱞᱮ ᱱᱤᱛᱚᱜ ᱫᱚ ᱱᱚᱜᱼᱚᱭ ᱟᱹᱣᱨᱤ ᱦᱟᱸᱜ ᱵᱟᱠᱚ ᱨᱚᱦᱚᱭ ᱵᱟᱲᱟ ᱦᱟᱛᱟᱲ ᱠᱟᱫᱟ, ᱟᱨ ᱱᱮᱛᱟᱨ ᱠᱟᱛᱮᱜ ᱟᱹᱞᱤᱧ ᱧᱤᱞ ᱧᱮᱞ ᱫᱟ ᱟᱹᱰᱤ ᱡᱟᱹᱥᱛᱤ ᱡᱟᱹᱥᱛᱤ ᱚᱱᱟ ᱜᱟᱹᱭ ᱰᱟᱝᱨᱟ ᱠᱟᱰᱟ ᱱᱟᱦᱮᱞ ᱵᱟᱫ ᱠᱟᱛᱮ ᱡᱟᱹᱥᱛᱤ ᱴᱨᱟᱠᱴᱟᱨ ᱛᱮᱠᱚ ᱥᱤ ᱚᱪᱚᱭ ᱫᱟ᱾ ᱟᱪᱪᱷᱟ ᱟᱯᱮᱥᱮᱫ ᱱᱤᱛ ᱛᱮᱫ ᱪᱮᱫᱠᱚ ᱡᱟᱹᱥᱛᱤ ᱠᱚ ᱥᱤᱭᱩᱜ ᱠᱟᱱᱟ ᱜᱟᱹᱭ ᱰᱟᱝᱨᱟ ᱠᱟᱰᱟ ᱱᱟᱦᱮᱞ ᱛᱮᱜᱤ ᱥᱮ ᱵᱚᱞᱮ ᱴᱮᱠᱴᱟᱨ ᱛᱮᱜᱤ?
ᱦᱳᱭ ᱜᱚᱢᱠᱮ ᱟᱫᱚ ᱡᱟᱦᱟᱸ ᱵᱚᱱ ᱢᱮᱛᱟᱜ ᱠᱟᱱᱟ ᱟᱸ ᱪᱟᱬᱢᱟᱲᱮ ᱛᱤ ᱫᱚ ᱦᱟᱜ ᱟᱨᱚ ᱰᱟᱝᱨᱟ ᱠᱚᱦᱚᱸ ᱜᱚᱢᱠᱮ ᱚᱱᱠᱟ ᱢᱮᱱ ᱢᱮᱱ ᱞᱮᱱᱠᱷᱟᱱ ᱫᱚ ᱱᱮᱛᱟᱨ ᱢᱟ ᱰᱟᱝᱨᱟ ᱠᱚᱦᱚᱸ ᱵᱟᱠᱚ ᱧᱮᱞᱚᱜ ᱠᱟᱱᱟ ᱥᱮ ᱟᱫᱚᱻ ᱟᱭᱢᱟᱻ ᱜᱟᱱᱻ ᱢᱟᱱᱮ ᱠᱤᱪᱷᱩ ᱠᱤᱪᱷᱩ ᱦᱚᱲ ᱨᱮᱱ ᱫᱚ ᱢᱟᱱᱮ ᱰᱟᱝᱨᱟ ᱠᱚᱦᱚᱸ ᱢᱮᱱᱟᱜ ᱠᱟᱜ ᱛᱟᱠᱚᱣᱟ ᱠᱤᱱᱛᱩ ᱟᱫᱚ ᱰᱟᱝᱨᱟ ᱱᱟᱦᱮᱞ ᱛᱮᱫᱚ ᱚᱱᱠᱟ ᱫᱚ ᱟᱹᱞᱤᱧ ᱫᱚ ᱱᱤᱛᱚᱜ ᱫᱷᱟᱹᱵᱤᱡ ᱛᱮᱫᱚ ᱟᱹᱣᱨᱤ ᱥᱤᱭᱳᱜ ᱠᱚᱫᱚᱞᱤᱧ ᱧᱮᱞ ᱵᱟᱲᱟᱭᱟ᱾ ᱦᱳᱭ ᱥᱮ ᱱᱟᱦᱟᱜ ᱡᱩᱜᱽ ᱨᱮᱫᱚ ᱟᱨ ᱚᱱᱠᱟ ᱢᱮᱱ ᱞᱮᱠᱷᱟᱱ ᱫᱚ ᱴᱮᱠᱴᱟᱨ ᱛᱮᱜᱮ ᱠᱚ ᱥᱤᱭᱟ ᱟᱫᱚ ᱴᱮᱠᱴᱟᱨ ᱛᱮ ᱥᱤ ᱢᱟᱱᱮ ᱫᱚ ᱦᱩᱭᱩᱜ ᱠᱟᱱᱟ ᱡᱚᱞᱫᱤ ᱥᱤᱭᱳᱜ-ᱟ ᱟᱨ ᱦᱳᱭᱛᱳ ᱠᱟᱹᱢᱤ ᱦᱚᱨᱟ ᱠᱚᱦᱚᱸ ᱪᱮᱬᱮᱢᱟᱲᱮ ᱵᱚᱱ ᱪᱟᱵᱟ ᱫᱟᱲᱮᱭᱟᱜ-ᱟ ᱦᱳᱭ᱾
ᱟᱪᱪᱷᱟ᱾
ᱚᱭ᱾
ᱦᱮᱸ ᱟᱹᱰᱤ ᱱᱟᱯᱟᱭ ᱟᱨ ᱚᱱᱠᱟ ᱜᱮ ᱟᱞᱮ ᱥᱮᱫ ᱡᱚᱠᱷᱚᱱᱮᱢ‌ ᱧᱮᱞ-ᱟ ᱱᱮᱛᱟᱨ ᱡᱟᱹᱥᱛᱤ ᱴᱨᱟᱠᱴᱟᱨ ᱛᱮᱠᱚ ᱥᱤᱭᱮᱜ ᱠᱟᱱᱟ ᱟᱨ ᱚᱠᱟᱢ ᱞᱟᱹᱭ ᱠᱮᱫ ᱞᱮᱠᱟ ᱴᱟ ᱫᱚ ᱡᱚᱠᱷᱚᱱᱮᱢ ᱥᱤᱭᱳᱜ-ᱟ ᱛᱚ ᱚᱱᱟᱛᱮ ᱩᱥᱟᱹᱨᱟᱢ ᱪᱟᱵᱟ ᱫᱟᱲᱮᱭᱟᱜ-ᱟ ᱟᱨ ᱚᱱᱟ ᱠᱚ ᱚᱱᱟ ᱞᱟᱦᱟ ᱫᱤᱥᱟᱹ ᱫᱚ ᱡᱚᱠᱷᱚᱱ ᱜᱟᱹᱭ ᱰᱟᱝᱨᱟ ᱛᱮᱢ ᱥᱤᱭᱟ ᱛᱚ ᱢᱤᱫ ᱫᱤᱱ ᱫᱚ ᱯᱟᱲᱟᱜ ᱢᱮ ᱯᱷᱮᱨ ᱢᱤᱫ ᱫᱤᱱ ᱡᱟᱵᱚᱴ ᱢᱮ ᱯᱷᱮᱨ ᱞᱚᱥᱚᱫ ᱢᱮ ᱛᱚ ᱟᱹᱰᱤ ᱫᱤᱱ ᱜᱮ ᱞᱟᱜᱟᱜ ᱠᱟᱱ ᱛᱟᱦᱮᱱᱟ ᱟᱨ ᱢᱤᱫ ᱫᱤᱱ ᱟᱨᱦᱚᱸ ᱨᱚᱦᱚᱭ ᱢᱮ, ᱟᱫᱚ ᱟᱹᱰᱤ ᱫᱤᱱ ᱞᱟᱜᱟᱜ ᱠᱟᱱ ᱛᱟᱦᱮᱱ ᱥᱮ ᱟᱹᱰᱤ ᱜᱷᱟᱰᱤᱡ ᱞᱟᱜᱟᱜ ᱠᱟᱱᱟ ᱴᱮᱠᱴᱟᱨ ᱫᱚ ᱱᱮᱛᱟᱨ ᱜᱮᱯᱮ ᱧᱮᱞ ᱮᱫᱟ ᱵᱚᱞᱮ ᱟᱢ ᱮᱠ ᱜᱷᱟᱱ ᱴᱟ ᱨᱮᱜᱮ ᱥᱤ ᱞᱟᱹᱦᱩᱫ ᱠᱟᱛᱮ ᱡᱚᱛᱚᱭ ᱥᱟᱹᱛ ᱠᱟᱛᱮ ᱮ ᱮᱢᱟᱢᱟ ᱟᱫᱚᱢ ᱢᱟ ᱚᱱᱟ ᱛᱮ ᱢᱤᱫ ᱫᱤᱱ ᱨᱮᱜᱮ ᱡᱚᱛᱚ ᱥᱤ ᱥᱟᱹᱛ ᱠᱟᱛᱮᱫ ᱢᱤᱫ ᱫᱤᱱ ᱨᱮᱜᱮ ᱡᱚᱛᱚ ᱨᱚᱦᱚᱭ ᱪᱟᱵᱟ ᱥᱟᱹᱛ ᱾ ᱟᱫᱚ ᱢᱤᱫ ᱫᱤᱱ ᱨᱮᱜᱮ ᱡᱚᱛᱚᱣᱟᱜ ᱠᱟᱹᱢᱤ ᱜᱮ ᱟᱹᱰᱤ ᱡᱟᱹᱥᱛᱤ ᱞᱟᱦᱟᱜ ᱠᱟᱱᱟ ᱟᱫᱚ ᱚᱱᱮ ᱚᱱᱠᱟ ᱾ ᱟᱪᱪᱷᱟ, ᱟᱞᱮ ᱥᱮᱫ ᱫᱚ ᱱᱚᱜ-ᱚᱭ ᱦᱩᱲᱩ ᱥᱟᱶ-ᱥᱟᱶᱛᱮ ᱟᱹᱰᱤ ᱜᱟᱱ ᱪᱟᱥᱵᱟᱥ ᱦᱩᱭᱩᱜ-ᱟ ᱾ ᱟᱯᱮ ᱥᱮᱫ? ᱡᱤᱥᱮ ᱟᱞᱮ ᱥᱮᱫ ᱫᱚ ᱱᱚᱜ-ᱚᱭ ᱦᱩᱲᱩ ᱥᱟᱶ-ᱥᱟᱶᱛᱮ ᱨᱟᱢᱲᱟ ᱠᱚ ᱟᱹᱰᱤ ᱡᱟᱹᱥᱛᱤ ᱠᱚ ᱮᱨᱟ ᱾ ᱟᱪᱪᱷᱟ ᱟᱯᱮ ᱥᱮᱱ ᱫᱚ ᱨᱟᱢᱲᱟ ᱠᱚᱫᱚ ᱠᱚ ᱮᱨ ᱵᱟᱲᱟᱭᱟ ᱥᱮ ᱵᱟᱝᱟ?
ᱦᱳᱭ ᱜᱚᱝᱠᱮ ᱨᱟᱢᱲᱟ ᱢᱮᱱ ᱞᱮᱱᱠᱷᱟᱱ ᱫᱚ ᱜᱚᱢᱠᱮ ᱟᱞᱮ ᱱᱚᱛᱮ ᱫᱚ ᱦᱟᱜ ᱱᱚᱜ-ᱚᱭ ᱱᱚᱝᱠᱟ ᱚᱱᱮ ᱮ ᱠᱷᱮᱛ ᱫᱚ ᱚᱱᱠᱟ ᱢᱮᱱ ᱞᱱᱠᱷᱟᱱ ᱫᱚ ᱚᱱᱟ ᱡᱟᱦᱟᱸ ᱵᱟᱲᱜᱮ ᱞᱮ ᱡᱟᱦᱟᱸ ᱠᱷᱮᱛ ᱠᱚ ᱢᱮᱱᱟᱜ ᱟᱠᱟᱫ-ᱟ ᱚᱱᱟ ᱠᱚᱨᱮ ᱫᱚ ᱦᱟᱸᱜ ᱤᱭᱟᱹ ᱠᱚᱞᱮ ᱨᱮ ᱮᱨ ᱠᱟᱜ-ᱟ ᱚᱱᱮ ᱡᱚᱸᱰᱨᱟ ᱾ ᱯᱚᱱᱤᱭᱟᱹ ᱤᱭᱟᱹ ᱨᱮᱫᱚ ᱦᱳᱭᱥᱮ᱾ ᱟᱫᱚ ᱡᱟᱹᱥᱛᱤ ᱫᱚ ᱡᱚᱸᱱᱰᱨᱟ ᱜᱮᱞᱮ ᱮᱨ ᱵᱟᱲᱟᱭ ᱠᱟᱜ-ᱟ ᱾ ᱟᱨ ᱚᱱᱟ ᱥᱟᱶᱛᱮ ᱟᱨᱳ ᱚᱱᱟ ᱡᱟᱦᱟᱸ ᱚᱱᱟ ᱡᱚᱱᱰᱨᱟ ᱥᱟᱶ ᱛᱮᱦᱚᱸ ᱚᱱᱟ ᱮᱨ ᱠᱟᱜ-ᱟ ᱞᱮ ᱚᱱᱟ ᱥᱚᱵᱽᱡᱤ ᱠᱚ ᱚᱱᱟ ᱵᱷᱮᱱᱰᱤ ᱠᱚ᱾ ᱠᱚ ᱦᱳᱭ ᱥᱮ᱾
ᱦᱩᱸᱻ
ᱟᱨ ᱡᱟᱦᱟᱸ ᱵᱤᱱ ᱦᱳᱭ ᱡᱟᱦᱟᱸ ᱵᱤᱱ ᱢᱮᱱ ᱠᱮᱫᱟ ᱨᱟᱢᱲᱟ ᱚᱱᱟ ᱫᱚ ᱦᱟᱸᱜ ᱱᱟᱜ ᱠᱷᱟᱱ ᱦᱟ ᱟᱹᱣᱨᱤ ᱞᱤᱧ ᱧᱮᱞ-ᱟ ᱦᱳᱭ ᱥᱮ᱾
ᱦᱮᱸ ᱟᱹᱰᱤ ᱱᱟᱯᱟᱭ, ᱟᱫᱚ ᱱᱚᱜᱼᱚᱭ ᱨᱟᱢᱲᱟ ᱠᱚᱦᱟᱸᱜ ᱚᱠᱟᱧ ᱞᱟᱹᱭ ᱠᱮᱫᱼᱟ ᱱᱚᱣᱟ ᱫᱚ ᱟᱫᱚ ᱱᱚᱣᱟ ᱫᱚ ᱟᱞᱮᱥ ᱥᱮᱫ ᱫᱚ ᱱᱚᱜ-ᱚᱭ ᱯᱮᱸᱰᱷᱮ ᱨᱮᱠᱚ ᱮᱨᱟ ᱾ ᱥᱮ ᱯᱮᱸᱰᱷᱮ ᱵᱟᱫᱽ ᱠᱟᱛᱮ ᱦᱚᱸ ᱡᱚᱠᱷᱚᱱ ᱚᱱᱟ ᱨᱟᱢᱲᱟ ᱜᱚᱰᱟ ᱚᱠᱟ ᱫᱚᱢ ᱢᱮᱛᱟᱜᱼᱟ, ᱥᱮ ᱚᱱᱟ ᱜᱷᱟᱴᱟ ᱜᱷᱩᱴᱩ ᱴᱷᱮᱡ ᱚᱠᱟ ᱫᱚ ᱪᱟᱥᱵᱟᱥ ᱚᱱᱠᱟ ᱦᱩᱲᱩ ᱠᱚ ᱵᱟᱝ ᱦᱩᱭᱩᱜᱼᱟ ᱚᱱᱠᱟᱱ ᱡᱟᱜᱟ ᱨᱮᱞᱮ ᱮᱨ ᱵᱟᱲᱟᱭ ᱜᱮᱭᱟ ᱾ ᱟᱫᱚ ᱚᱱᱟ ᱫᱚᱢ ᱢᱮᱱ ᱞᱮᱠᱷᱟ ᱫᱚ ᱟᱹᱰᱤ ᱱᱟᱯᱟᱭ ᱜᱮᱭᱟ ᱚᱱᱟ ᱫᱚ ᱫᱟᱹᱞ ᱟᱹᱰᱤᱜᱮ ᱥᱤᱵᱤᱞ ᱵᱩᱡᱷᱟᱹᱜᱼᱟ ᱨᱟᱢᱵᱲᱟ ᱫᱟᱹᱞ ᱡᱩᱫᱤᱢ ᱡᱚᱢ ᱞᱮᱜᱟᱣ ᱠᱟᱜ ᱠᱷᱟᱡ ᱾ ᱟᱪᱪᱷᱟ ᱨᱟᱢᱲᱟ ᱫᱟᱹᱞ ᱫᱚ ᱵᱮᱱ ᱡᱚᱢ ᱵᱟᱲᱟᱳ ᱟᱠᱟᱜᱼᱟ ᱥᱮ ᱵᱟᱵᱮᱱ ᱡᱚᱢ ᱵᱟᱲᱟᱳ ᱠᱟᱜᱼᱟ?
ᱜᱚᱝᱠᱮ ᱢᱮᱱ ᱞᱮᱠᱷᱟ ᱫᱚ ᱟᱞᱮ ᱱᱚᱛᱮ ᱫᱚ ᱪᱟᱥ ᱫᱚ ᱚᱱᱠᱟ ᱨᱟᱢᱲᱟ ᱫᱚ ᱵᱟᱠᱚ ᱪᱟᱥᱟ ᱛᱚ ᱟᱫᱚ ᱚᱱᱠᱟ ᱢᱮᱱ ᱞᱮᱱᱠᱷᱟᱱ ᱫᱚ ᱚᱱᱟ ᱦᱟᱴ ᱠᱚ ᱦᱩᱭᱩᱜ ᱛᱟᱞᱮᱭᱟ ᱛᱚ ᱥᱩᱨ ᱠᱚᱨᱮ ᱜᱮ ᱛᱚ ᱦᱟᱴ ᱠᱚᱞᱮ ᱪᱟᱞᱟᱣ ᱵᱟᱲᱟ ᱞᱮᱠᱷᱟᱡ ᱚᱱᱠᱟ ᱨᱟᱢᱲᱟ ᱫᱟᱹᱞ ᱫᱚᱞᱮ ᱟᱹᱜᱩᱭ ᱜᱮᱭᱟ ᱾ ᱟᱫᱚ ᱚᱱᱟᱜᱮ ᱫᱟᱹᱞ ᱠᱚᱫᱚ ᱞᱮ ᱮ ᱡᱚᱢ ᱫᱚᱞᱮ ᱡᱚᱢ ᱵᱟᱲᱟᱣ ᱠᱟᱫᱟ ᱡᱚᱢ ᱵᱤᱰᱟᱹᱣ ᱟᱠᱟᱫᱟᱞᱤᱧ ᱟᱹᱞᱤᱧ ᱦᱚᱸ, ᱦᱳᱭ ᱥᱮ ᱱᱟᱯᱟᱭ ᱜᱮ ᱵᱩᱡᱷᱟᱹᱜᱼᱟ ᱾
ᱦᱮᱸ
ᱟᱪᱪᱷᱟ ᱟᱹᱰᱤ ᱱᱟᱯᱟᱭ ᱾ ᱟᱫᱚ ᱟᱞᱮ ᱥᱮᱫ ᱫᱚ ᱟᱹᱰᱤ ᱜᱟᱱᱠᱚ ᱪᱟᱥ ᱛᱟᱦᱮ ᱱᱚᱜ-ᱚᱭ ᱨᱟᱢᱲᱟ ᱫᱟᱹᱞ ᱠᱚᱦᱚᱸ ᱾ ᱟᱹᱰᱤ ᱜᱟᱱ ᱢᱮᱱᱟᱜ ᱟᱠᱟᱫᱟ ᱟᱨ ᱤᱱᱟᱹ ᱡᱚᱠᱷᱚᱱ ᱦᱟᱸᱜ ᱚᱱᱟ ᱫᱚ ᱦᱩᱲᱩ ᱥᱟᱶ-ᱥᱟᱶᱛᱮ ᱠᱚ ᱪᱟᱥ-ᱟ ᱡᱚᱠᱷᱚᱱ ᱦᱩᱲᱩᱢ ᱨᱚᱦᱚᱭᱟ ᱛᱚᱠᱷ ᱠᱷᱚᱱ ᱜᱮ ᱚᱱᱟ ᱫᱚᱠᱚ ᱪᱟᱥ-ᱟ ᱾ᱟᱨ ᱦᱩᱲᱩ ᱡᱚᱠᱷᱚᱱᱮᱢ ᱜᱮᱫ ᱨᱟᱠᱟᱵᱟ ᱛᱚᱠᱷᱚᱱ ᱜᱮ ᱦᱟᱸᱜ ᱚᱱᱟ ᱫᱚᱠᱚ ᱨᱟᱠᱟᱵ ᱛᱚᱨᱟᱭᱟ ᱾ ᱟᱨ ᱤᱱᱟᱹ ᱨᱟᱠᱟᱵ ᱵᱟᱫ ᱫᱚ ᱦᱟᱸᱜ ᱢᱮᱛᱟᱜ ᱢᱮᱭᱟ ᱟᱞᱮ ᱥᱮᱫ ᱫᱚ ᱟᱹᱰᱤ ᱜᱟᱱ ᱪᱟᱥᱵᱟᱥ ᱦᱩᱭᱩᱜᱼᱟ ᱾ ᱢᱮᱛᱟᱜ ᱢᱮ ᱵᱷᱩᱴ ᱢᱟᱥᱨᱤ ᱠᱤᱥᱟᱹᱨᱤ ᱜᱩᱦᱩᱢ ᱱᱚᱣᱟ ᱠᱚ ᱟᱹᱰᱤ ᱜᱟᱱᱞᱮ ᱪᱟᱥᱵᱟᱥᱼᱟ ᱾ ᱟᱪᱪᱷᱟ ᱟᱯᱮ ᱥᱮᱫ ᱚᱱᱛᱮ ᱫᱚ ᱵᱷᱩᱴ ᱢᱟᱥᱨᱤ ᱠᱤᱥᱟᱹᱨᱤ ᱱᱚᱣᱟ ᱠᱚᱫᱚ ᱪᱟᱥᱵᱟᱥ ᱫᱚ ᱦᱩᱭᱩᱜ-ᱟ ᱥᱮ ᱵᱟᱝ ᱦᱩᱭ ᱵᱟᱲᱟᱜ ᱜᱮᱭᱟ?
ᱜᱠᱮ ᱢᱮᱱ ᱢᱮᱱᱠᱷᱟᱱ ᱫᱚ ᱚᱱᱟ ᱡᱟᱦᱟᱸ ᱜᱚᱦᱚᱢ ᱵᱤᱱ ᱢᱮᱛᱟᱜ ᱠᱟᱱᱟ, ᱦᱳᱭ ᱥᱮ ᱜᱚᱦᱩᱢ ᱦᱚᱸᱠᱚ ᱪᱟᱥᱼᱟ, ᱛᱟᱨᱯᱚᱨ ᱛᱩᱲᱤ ᱠᱷᱚᱥᱞᱟ ᱦᱳᱭ ᱚᱱᱟ ᱠᱚᱞᱮ ᱪᱟᱥᱟ ᱟᱞᱮ ᱫᱚ ᱦᱳᱭ ᱥᱮ ᱾ ᱛᱟᱯᱚᱨ ᱢᱮᱱᱟᱜ ᱠᱟᱫᱟ ᱛᱟᱨᱯᱚᱨᱮ ᱚᱱᱠᱟᱜᱮ ᱦᱟᱸᱜ ᱡᱮᱢᱚᱱ ᱡᱟᱦᱟᱸᱭ ᱠᱚ ᱟᱹᱞᱩ ᱠᱚᱦᱚᱸ ᱠᱚ ᱨᱚᱦᱚᱭ ᱜᱮᱭᱟ ᱾
ᱦᱮᱸ ᱟᱹᱰᱤ ᱱᱟᱯᱟᱭ, ᱟᱫᱚ ᱟᱹᱰᱤ ᱱᱟᱯᱟᱭ ᱠᱟᱼᱼ ᱠᱟᱛᱷᱟᱢ ᱞᱟᱹᱭ ᱠᱮᱜᱼᱟ ᱟᱨ ᱟᱞᱮ ᱥᱮᱫ ᱦᱚᱸ ᱡᱚᱠᱷᱚᱱᱮᱢ ᱧᱮᱞᱟ ᱛᱚ ᱛᱩᱲᱤ ᱟᱨ ᱜᱩᱦᱩᱢ ᱱᱚᱣᱟ ᱠᱚᱦᱚᱸ ᱠᱚ ᱪᱟᱥ ᱵᱟᱲᱟᱭ ᱜᱮᱭᱟ ᱾ ᱟᱨ ᱤᱱᱟᱹ ᱥᱟᱶ ᱥᱟᱶᱛᱮ ᱵᱷᱩᱴ ᱢᱟᱥᱨᱤ ᱠᱤᱥᱟᱹᱨᱤᱼᱼ
ᱚ
ᱱᱚᱣᱟ ᱠᱚᱦᱚᱸ ᱟᱹᱰᱤ ᱜᱟᱱ ᱪᱟᱥᱼᱵᱟᱥ ᱦᱩᱭᱩᱜᱼᱟ ᱢᱮᱛᱟᱜ ᱢᱮ, ᱟᱞᱮ ᱦᱚᱸ ᱟᱹᱰᱤ ᱡᱟᱹᱥᱛᱤ ᱫᱚ ᱠᱤᱥᱟᱹᱨᱤ ᱜᱮᱞᱮ ᱪᱟᱥ ᱵᱟᱲᱟᱭᱟ ᱾ ᱟᱪᱪᱷᱟ ᱠᱤᱥᱟᱹᱨᱤ ᱫᱟᱹᱞ ᱥᱮ ᱢᱟᱥᱨᱤ ᱫᱟᱹᱞ ᱥᱮ ᱵᱷᱩᱴ ᱫᱟᱹᱞ ᱱᱚᱣᱟ ᱠᱚ ᱫᱟᱹᱞ ᱠᱚᱫᱚᱢ ᱡᱚᱢ ᱵᱟᱲᱟᱣ ᱟᱠᱟ ᱛᱟᱞᱟᱝᱟ ᱥᱮ ᱵᱟᱢ ᱡᱚᱢ ᱵᱟᱲᱟ ᱟᱠᱟᱫᱟ ᱚᱱᱟ ᱵᱟᱨᱮᱛᱮ ᱠᱟᱹᱴᱤᱡ ᱢᱟᱨᱟᱝ ᱠᱟᱛᱷᱟ ᱱᱚᱰᱮ ᱫᱚᱦᱚᱭ ᱛᱟᱞᱟᱝ ᱢᱮ ᱾
ᱦᱚᱭ ᱜᱚᱝᱠᱮ ᱚᱱᱟ ᱢᱮᱱ ᱞᱮᱱᱠᱷᱟᱱ ᱫᱚ ᱡᱟᱹᱱᱤᱡ ᱫᱚ ᱟᱹᱞᱤᱧ ᱫᱚ ᱦᱟᱸᱜ ᱧᱩᱛᱩᱢ ᱠᱚᱫᱚ ᱩᱱᱟᱹᱜ ᱮᱠᱴᱩ ᱫᱚ ᱵᱟᱹᱞᱤᱧ ᱵᱟᱲᱟᱭᱟ ᱾ ᱛᱚᱞᱤᱧ ᱡᱚᱢ ᱫᱚᱞᱤᱧ ᱡᱚᱢ ᱟᱠᱟᱫᱟ ᱡᱮ ᱪᱮᱫᱟᱜ ᱥᱮ ᱟᱞᱤᱧ ᱨᱮᱱ ᱟᱭᱳ ᱡᱟᱦᱟᱸᱭ ᱢᱮᱱᱟᱭ ᱠᱟᱫᱮᱭᱟ ᱩᱱᱤ ᱦᱟᱴ ᱠᱚᱭ ᱪᱟᱞᱟᱣ ᱵᱟᱲᱟᱜ ᱜᱮᱭᱟ ᱛᱚ ᱛᱚ ᱜᱚᱝᱠᱮ ᱚᱱᱠᱟᱱᱟᱜ ᱫᱟᱹᱞ ᱠᱚᱫᱚ ᱩᱱᱤ ᱫᱚ ᱵᱷᱟᱜᱤ ᱜᱮᱭ ᱠᱩᱥᱤᱭᱟᱜ ᱜᱮᱭᱟ ᱡᱚᱢ ᱠᱚ ᱦᱚᱭ ᱥᱮ ᱾ ᱟᱫᱚ ᱩᱱᱤᱜᱮ ᱦᱟᱸᱜ ᱠᱤᱨᱤᱧ ᱠᱚᱛᱮ ᱟᱹᱜᱩᱭᱟᱭ ᱛᱚ ᱟᱫᱚ ᱱᱟᱠᱷᱟᱡ ᱧᱩᱛᱩᱢ ᱫᱚ ᱦᱟᱸᱜ ᱱᱟᱠᱷᱟᱡ ᱚᱱᱠᱟ ᱢᱮᱱᱛᱮᱫᱚ ᱟᱹᱞᱤᱧ ᱫᱚ ᱵᱟᱹᱞᱤᱧ ᱧᱮᱞ ᱟᱠᱟᱫ ᱵᱟᱹᱞᱤᱧ ᱵᱟᱲᱟᱭᱟ ᱛᱚ ᱧᱩᱛᱩᱢ ᱠᱚ ᱦᱳᱭ ᱥᱮ ᱡᱚᱢ ᱫᱚᱞᱤᱧ ᱡᱚᱢ ᱵᱤᱰᱟᱹᱣ ᱟᱠᱟᱫᱟ ᱦᱳᱭ
ᱟᱹᱰᱤ ᱱᱟᱯᱟᱭ ᱟᱫᱚ ᱟᱞᱤᱧ ᱦᱚᱸ ᱱᱚᱜᱼᱚᱭ ᱟᱞᱮ ᱥᱮᱫ ᱫᱚ ᱠᱚ ᱪᱟᱥ ᱵᱟᱲᱟᱭ ᱛᱮ ᱫᱟᱨᱮ ᱦᱚᱸ ᱧᱮᱞ ᱥᱮ ᱡᱚᱢ ᱵᱟᱲᱟ ᱦᱚᱸ ᱦᱩᱭ ᱟᱠᱟᱱᱟ, ᱟᱨ ᱟᱞᱮ ᱥᱮᱫ ᱫᱚ ᱱᱚᱜᱼᱚᱭ ᱟᱹᱰᱤ ᱜᱟᱱ ᱠᱚ ᱪᱟᱥ ᱵᱟᱲᱟᱭ ᱛᱮ ᱚᱱᱟᱫᱚ ᱵᱩᱡᱷᱟᱹᱣ ᱢᱮᱱᱟᱜᱼᱟ ᱾ ᱟᱪᱪᱷᱟ ᱤᱱᱟᱹ ᱵᱟᱫ ᱠᱟᱛᱮ ᱡᱚᱠᱷᱚᱱᱮᱢ ᱧᱮᱞᱟ ᱟᱞᱮ ᱥᱮᱫ ᱫᱚ ᱚᱱᱟ ᱨᱟᱦᱮᱲ ᱦᱚᱸ ᱟᱹᱰᱤ ᱜᱟᱱ ᱠᱚ ᱪᱟᱥ ᱵᱟᱲᱟᱭ ᱜᱮᱭᱟ, ᱨᱟᱦᱮᱲ ᱫᱚ ᱢᱮᱛᱟᱜ ᱢᱮ ᱚᱠᱟ ᱫᱚ ᱨᱟᱪᱟ ᱨᱮᱦᱚᱸ ᱠᱚ ᱪᱟᱥ ᱵᱟᱲᱟᱭ ᱜᱮᱭᱟ, ᱚᱠᱟ ᱫᱚ ᱵᱟᱹᱭᱦᱟᱹᱲ ᱨᱮ ᱴᱟᱺᱰᱤ ᱧᱚᱜ ᱨᱮ ᱛᱷᱚᱲᱟ ᱜᱟᱱ ᱴᱟᱺᱰᱤ ᱴᱟᱺᱰᱤ ᱠᱷᱮᱛ ᱨᱮ ᱚᱸᱰᱮ ᱦᱚᱸ ᱟᱹᱰᱤ ᱜᱟᱱ ᱠᱚ ᱪᱟᱥ ᱵᱟᱲᱟᱭᱟ ᱾ ᱟᱫᱚ ᱟᱲᱟᱸᱜ ᱦᱚᱸᱠᱚ ᱫᱟᱹᱞ ᱜᱮᱭᱟ ᱢᱮᱛᱟᱜ ᱢᱮ ᱟᱹᱰᱤ ᱜᱮ ᱚᱱᱟ ᱠᱚ ᱢᱮᱱᱟ ᱵᱚᱪᱷᱚᱨ ᱨᱮ ᱨᱟᱦᱮᱲ ᱡᱮᱹᱞ ᱨᱟᱦᱮᱲ ᱫᱟᱹᱞ ᱡᱚᱢ ᱫᱚ ᱟᱹᱰᱤ ᱵᱷᱟᱜᱤ ᱜᱮᱭᱟ ᱾ ᱟᱨ ᱡᱚᱢ ᱡᱟᱹᱨᱩᱲ ᱜᱮᱭᱟ ᱟᱪᱪᱷᱟ ᱟᱯᱮ ᱥᱮᱫ ᱫᱚ ᱨᱟᱦᱮᱲ ᱠᱚᱫᱚ ᱠᱚ ᱪᱟᱥ ᱵᱟᱲᱟᱭᱟ ᱥᱮ ᱵᱟᱠᱚ ᱪᱟᱥ ᱵᱟᱲᱟᱭᱟ?
ᱦᱮᱸ ᱜᱚᱝᱠᱮ ᱟᱞᱮ ᱥᱮᱱ ᱢᱮᱱ ᱞᱮᱠᱷᱟᱱ ᱫᱚ ᱚᱱᱠᱟ ᱢᱮᱱ ᱞᱮᱱᱠᱷᱟᱱ ᱫᱚ ᱚᱱᱟ ᱡᱟᱦᱟᱸ ᱵᱟᱹᱫ ᱵᱚᱱ ᱢᱮᱛᱟᱜ ᱠᱟᱱᱟ᱾ ᱦᱳᱭ ᱚᱱᱟ ᱵᱟᱹᱫᱽ ᱠᱚᱨᱮ ᱡᱟᱦᱟᱸ ᱜᱟᱹᱰᱤᱭᱟᱹ ᱠᱚ ᱢᱮᱱᱟᱜ ᱟᱠᱟᱫᱟ ᱥᱮ ᱚᱱᱟᱼᱼ ᱜᱟᱹᱰᱤᱭᱟᱹ ᱫᱷᱟᱨᱮ ᱫᱷᱟᱨᱮ ᱛᱮ ᱟᱞᱮ ᱫᱚ ᱚᱱᱟ ᱨᱟᱦᱮᱲ ᱫᱚᱞᱮ ᱪᱟᱥ ᱟᱠᱟᱫ ᱜᱮᱭᱟ᱾ ᱦᱮᱸ ᱟᱨ ᱚᱱᱟ ᱚᱱᱟ ᱠᱚ ᱨᱚᱦᱚᱭ ᱠᱟᱛᱮᱫ ᱚᱱᱟ ᱡᱚᱠᱷᱚᱱᱼᱼ ᱤᱭᱟᱹᱜᱼᱟ ᱚᱱᱟ ᱨᱚᱦᱚᱲᱚᱜᱼᱟ ᱚᱱᱟ ᱨᱟᱦᱮᱲᱼᱼ ᱛᱚᱠᱷᱚᱱ ᱫᱚᱞᱮ ᱤᱨ ᱜᱩᱴᱭᱟᱹ ᱟᱹᱜᱩᱭᱟ ᱚᱲᱟᱜ ᱟᱨ ᱚᱲᱟᱜ ᱛᱮ ᱟᱹᱜᱩ ᱠᱟᱛᱮᱫ ᱟᱨ ᱚᱱᱟ ᱡᱟᱦᱟᱸ ᱤᱭᱟᱹ ᱠᱚ ᱛᱟᱦᱮᱱ ᱛᱟᱞᱮᱭᱟ ᱠᱷᱟᱹᱨᱟᱹᱭ ᱠᱚ ᱚᱱᱟᱼᱼ ᱠᱚᱨᱮ ᱞᱮ ᱫᱟᱞᱟᱜᱼᱟ ᱫᱟᱞ ᱠᱟᱛᱮᱼᱼ ᱛᱮ ᱦᱟᱸᱜ ᱱᱟᱠᱷᱟᱡ ᱫᱚᱞᱮ ᱫᱟᱹᱞᱟ ᱫᱟᱹᱞ ᱠᱟᱛᱮᱫ ᱫᱚ ᱟᱞᱮ ᱫᱚ ᱦᱟᱸᱜᱼᱼ ᱤᱭᱟᱹ ᱚᱱᱟ ᱰᱷᱤᱝᱠᱤ ᱡᱟᱦᱟᱸ ᱠᱚ ᱢᱮᱛᱟᱜᱼᱟ ᱵᱟᱝ ᱰᱷᱤᱝᱠᱤ ᱛᱮᱞᱮ ᱞᱟᱹᱟᱦᱩᱫᱟ ᱟᱨ ᱞᱮ ᱫᱟᱹᱞᱟ ᱟᱨ ᱫᱟᱹᱞ ᱠᱟᱼᱼ ᱛᱮᱫ ᱞᱮ ᱫᱟᱠᱟ ᱥᱟᱞᱟᱜ ᱞᱮ ᱡᱚᱢᱟ
ᱦᱩᱸ ᱟᱹᱰᱤ ᱱᱟᱯᱟᱭ ᱟᱫᱚᱼᱼ ᱚᱱᱠᱟ ᱜᱮ ᱟᱞᱮᱥᱮᱫ ᱦᱚᱸ ᱱᱚᱜᱼᱚᱭ ᱚᱱᱮ ᱠᱚ ᱢᱮ ᱨᱟᱦᱮᱲ ᱫᱟᱹᱞ ᱫᱚ ᱚᱱᱠᱟ ᱜᱮᱠᱚ ᱤᱭᱟᱹᱭᱟ ᱜᱮᱫ ᱨᱟᱠᱟᱵ ᱠᱟᱛᱮ ᱚᱱᱟᱼᱼ ᱟᱹᱜᱩᱭ ᱢᱮ ᱨᱚᱦᱚᱲ ᱦᱚᱪᱚᱭ ᱢᱮ ᱛᱷᱚᱲᱟ ᱜᱟᱱ ᱠᱷᱟᱹᱨᱟᱹᱭ ᱨᱮ ᱟᱨᱼᱼ ᱨᱚᱦᱚᱲ ᱵᱟᱲᱟ ᱦᱩᱭ ᱞᱮᱱᱠᱷᱟᱱ ᱫᱚ ᱢᱮᱛᱟᱜ ᱢᱮ ᱚᱱᱟ ᱫᱚ ᱫᱟᱞ ᱪᱷᱟᱰᱟᱣᱟ ᱥᱮ ᱱᱮᱛᱟᱨ ᱢᱟ ᱚᱱᱟᱼᱼ ᱢᱮᱥᱤᱱ ᱨᱮᱠᱚ ᱤᱭᱟᱹᱭᱫᱟ ᱟᱫᱚ ᱚᱱᱟᱫᱚ ᱞᱟᱹᱴᱩ ᱞᱟᱹᱴᱩ ᱫᱟᱨᱮ ᱛᱟᱦᱮᱱᱟ ᱛᱚ ᱢᱮᱥᱤᱱ ᱨᱮᱫᱚ ᱵᱟᱝ ᱜᱮ ᱡᱩᱛᱩᱜᱼᱟ ᱟᱫᱚ ᱚᱱᱟ ᱵᱟᱠᱷᱨᱟᱼᱼ ᱛᱮ ᱚᱱᱟ ᱫᱚ ᱫᱟᱞ ᱢᱮ ᱚᱱᱟ ᱤᱭᱟᱹ ᱛᱮᱜᱮ ᱴᱷᱮᱸᱜᱟ ᱛᱮᱦᱚᱢ ᱫᱟᱞ ᱫᱟᱲᱮᱜ ᱜᱮᱭᱟ ᱟᱫᱚ ᱚᱱᱟ ᱡᱚᱠᱷᱚᱱ ᱫᱟᱹᱞᱮᱢ ᱩᱰᱩᱠ ᱠᱮᱫᱮᱜᱼᱟ ᱛᱚ ᱚᱱᱟ ᱫᱚ ᱥᱟᱯᱟᱜᱼᱟ ᱟᱹᱰᱤ ᱱᱟᱯᱟᱭ ᱜᱮ ᱩᱰᱩᱝᱚᱜᱼᱟ ᱚᱸᱰᱮ ᱠᱷᱚᱡ ᱟᱪᱪᱷᱟ ᱤᱱᱟᱹ ᱵᱟᱛᱼᱼ ᱠᱟᱛᱮ ᱡᱚᱠᱷᱚᱱᱮᱢ ᱧᱮᱞᱟ ᱟᱞᱮ ᱥᱮᱫ ᱫᱚ ᱱᱚᱜᱼᱚᱭ ᱡᱚᱸᱰᱨᱟ ᱠᱚ ᱟᱹᱰᱤ ᱜᱟᱱ ᱪᱟᱥᱵᱟᱥ ᱦᱩᱭᱩᱜᱼᱟ ᱟᱨ ᱢᱮᱛᱟᱜ ᱢᱮ ᱱᱮᱛᱟᱨ ᱠᱚᱫᱚ ᱛᱷᱚᱲᱟ ᱜᱟᱱ ᱠᱚ ᱠᱚᱢ ᱧᱚᱜ ᱠᱚ ᱪᱟᱥ ᱵᱟᱥ ᱮᱫᱟ ᱮᱱᱛᱮ ᱟᱹᱰᱤ ᱜᱟᱱ ᱯᱳᱭ ᱦᱩᱭᱩᱜ ᱠᱟᱱᱟ ᱡᱚᱸᱰᱨᱟ ᱨᱮᱫᱚ ᱟᱪᱪᱷᱟ ᱟᱯᱮ ᱥᱮᱫᱼᱼ ᱥᱮᱱᱟᱜᱟᱜ ᱡᱚᱸᱰᱨᱟ ᱠᱚᱫᱚ ᱪᱟᱥ ᱵᱟᱲᱟᱭ ᱜᱮᱭᱟ ᱥᱮ ᱵᱟᱠᱚ ᱪᱟᱥ ᱵᱟᱲᱟᱭᱟ ᱚᱱᱟ ᱵᱟᱨᱮ ᱛᱮ ᱠᱟᱛᱷᱟ ᱠᱚ ᱦᱟᱸᱜ ᱫᱚᱦᱚᱭ ᱛᱟᱝ ᱢᱮ ᱛᱷᱚᱲᱟ ᱜᱟᱱ?
ᱦᱳᱭ ᱜᱚᱢᱠᱮ ᱚᱱᱮ ᱞᱤᱧ ᱢᱮᱱ ᱠᱮᱫᱟ ᱡᱮ ᱟᱞᱮ ᱫᱚᱼᱼ ᱱᱚᱜ-ᱚ ᱱᱚᱝᱠᱟ ᱚᱲᱟᱜ ᱡᱟᱦᱟᱸ ᱵᱟᱲᱜᱮ ᱠᱚ ᱢᱮᱱᱟᱜ ᱟᱠᱟᱫᱟ᱾ ᱚᱱᱟ ᱠᱚᱨᱮ ᱫᱚ ᱚᱲᱟᱜ ᱵᱟᱲᱜᱮ ᱠᱚᱨᱮ ᱜᱮ ᱚᱱᱟ ᱠᱷᱮᱛ ᱠᱚᱦᱚᱸ ᱥᱩᱨᱼᱼ ᱥᱩᱨ ᱜᱮ ᱢᱮᱱᱟᱜ ᱟᱠᱟᱜᱼᱟ ᱛᱚ ᱟᱫᱚ ᱚᱱᱠᱟ ᱵᱟᱨᱮᱛᱮ ᱟᱞᱮ ᱫᱚ ᱦᱟᱸᱜ ᱡᱚᱸᱰᱨᱟ ᱠᱚᱫᱚ ᱦᱟᱸᱜ ᱵᱟᱲᱜᱮ ᱠᱚᱨᱮ ᱜᱮᱞᱮ ᱮᱨ ᱵᱟᱲᱟ ᱠᱟᱜ-ᱟ᱾ ᱟᱫᱚ ᱮᱨ ᱫᱚᱞᱮ ᱮᱨ ᱟᱠᱟᱜᱼᱟ ᱟᱫᱚ ᱦᱟᱸᱜ ᱱᱚᱜ-ᱚᱭ ᱠᱤᱪᱷᱩ ᱫᱤᱱ ᱢᱟᱲᱟᱝ ᱜᱮ ᱦᱟᱸᱜ ᱞᱮᱼᱼ ᱯᱩ ᱵᱟᱲᱟ ᱟᱠᱟᱫᱟ ᱡᱚᱸᱰᱨᱟ ᱠᱚ᱾ ᱟᱨ ᱦᱟᱸᱜ ᱚᱱᱠᱟ ᱵᱟᱦᱟᱜ ᱠᱟᱱᱟ ᱟᱨ ᱥᱟᱜᱮᱱ ᱠᱟᱛᱮ ᱦᱟᱸᱜ ᱟᱫᱚ ᱦᱟᱸᱜ᱾ ᱦᱳᱭ ᱤᱭᱟᱹᱜᱼᱟ ᱦᱟᱸᱜ ᱦᱳᱭ ᱥᱮ,
ᱦᱮᱸ᱾
ᱦᱩᱸ᱾
ᱟᱹᱰᱤ ᱱᱟᱯᱟᱭ ᱟᱫᱚ ᱱᱚᱜᱼᱚᱭ ᱟᱞᱮ ᱥᱮᱫ ᱦᱚᱸ ᱱᱚᱜᱼᱚᱭ ᱡᱚᱸᱰᱨᱟ ᱠᱚᱫᱚ ᱪᱟᱥᱼᱼ ᱪᱟᱥ ᱵᱟᱥ ᱦᱩᱭ ᱟᱠᱟᱱ ᱜᱮᱭᱟ ᱱᱚᱜ-ᱚᱭ ᱱᱮᱛᱟᱨ ᱫᱚ ᱠᱟᱹᱴᱤᱡ ᱠᱟᱹᱴᱤᱡ ᱢᱮᱛᱟᱢ ᱢᱮ ᱜᱚᱱᱴᱷᱮ ᱞᱮᱠᱟᱱ ᱫᱟᱨᱮ ᱠᱟᱱᱟ ᱯᱩ ᱡᱩᱛᱩᱜ ᱞᱮᱠᱟ᱾ ᱟᱫᱚ ᱱᱮᱛᱟᱨ ᱠᱟᱹᱴᱤᱡ ᱤᱧ ᱧᱮᱞ ᱮᱫᱟ ᱡᱚᱸᱰᱨᱟ ᱠᱚ ᱟᱹᱰᱤ ᱠᱚᱢ ᱠᱚ ᱪᱟᱥᱚᱜ ᱠᱟᱱᱟ ᱟᱞᱮ ᱥᱮᱫ ᱮᱱᱛᱮᱫ ᱡᱚᱸᱰᱨᱟ ᱡᱚᱠᱷᱚᱱ ᱮᱢ ᱪᱟᱥᱚᱜ-ᱟ ᱛᱚ ᱟᱹᱰᱤ ᱜᱟᱱ ᱯᱩᱭ ᱦᱩᱭᱩᱜ-ᱟ ᱚᱱᱟ ᱫᱚ ᱯᱩ ᱢᱮᱛᱟᱜ ᱢᱮ ᱰᱟᱸᱰᱟ ᱠᱚ ᱟᱹᱰᱤ ᱜᱟᱱ ᱦᱟᱹᱥᱩᱣᱟ ᱟᱨᱼᱼ ᱫᱟᱜ ᱨᱮ ᱫᱚ ᱯᱩ ᱫᱚ ᱮᱠᱟᱞ ᱜᱮ ᱵᱟᱝ ᱡᱩᱛᱩᱜᱼᱟ ᱠᱷᱟᱹᱞᱤ ᱥᱤᱛᱩᱝ ᱨᱮᱜᱮ ᱟᱨ ᱥᱤᱛᱩᱝ ᱨᱮᱫᱚᱼᱼ ᱥᱟᱦᱟᱣ ᱫᱟᱲᱮᱭᱟᱜ-ᱟ ᱟᱹᱰᱤ ᱜᱷᱟᱹᱲᱤᱡ ᱦᱚᱸ ᱵᱟᱢ ᱛᱟᱦᱮᱸ ᱫᱟᱲᱮᱭᱟᱜᱼᱟ ᱟᱫᱚ ᱱᱮᱛᱟᱨ ᱚᱱᱟ ᱛᱮ ᱟᱹᱰᱤ ᱠᱚᱢ ᱠᱚ ᱪᱟᱥ ᱮᱫᱟ ᱞᱟᱦᱟ ᱡᱟᱧ ᱫᱤᱥᱟᱹ ᱭᱮᱫᱟ ᱟᱹᱰᱤ ᱜᱟᱱ ᱡᱚᱸᱰᱨᱟ ᱠᱚ ᱯᱩᱭᱮᱫ ᱠᱟᱱ ᱛᱟᱦᱮᱱᱟ ᱥᱮ ᱟᱹᱰᱤ ᱜᱟᱱ ᱠᱚ ᱪᱟᱥ ᱵᱟᱥᱮᱫ ᱠᱟᱱ ᱛᱟᱦᱮᱱᱟ ᱡᱚᱸᱰᱨᱟ ᱨᱮᱭᱟᱜ᱾ ᱟᱪᱪᱷᱟ ᱟᱯᱮ ᱥᱮᱫ ᱡᱚᱸᱰᱨᱟ ᱫᱚ ᱪᱮᱫ ᱞᱮᱠᱟ ᱠᱟᱛᱮ ᱠᱚ ᱡᱚᱢ ᱵᱟᱲᱟᱭ ᱜᱮᱭᱟ? ᱟᱢ ᱞᱟᱦᱟᱜ ᱦᱟᱸᱜ ᱞᱟᱹᱭ ᱛᱟᱞᱟᱝ ᱢᱮ ᱯᱷᱤᱨ ᱤᱧ ᱞᱟᱹᱭᱟ ᱟᱞᱮ ᱥᱮᱫ ᱪᱮᱫ ᱞᱮᱠᱟ ᱠᱟᱛᱮ ᱡᱚᱸᱰᱨᱟ ᱠᱚ ᱡᱚᱢ ᱵᱟᱲᱟᱭᱟ
ᱦᱳᱭ ᱜᱚᱢᱠᱮ ᱡᱚᱸᱰᱨᱟ ᱡᱚᱢ ᱠᱚᱨᱛᱮ ᱜᱮᱞᱮ ᱫᱚ ᱟᱹᱞᱤᱧ ᱫᱚᱞᱤᱧ ᱵᱟᱲᱟᱭ ᱛᱟᱦᱮᱸᱱᱟ ᱚᱱᱟ ᱡᱟᱦᱟᱸ ᱟᱛᱟ ᱠᱟᱛᱮ ᱦᱚᱸᱞᱮ ᱡᱚᱢ ᱜᱮᱭᱟ ᱚᱱᱟ ᱨᱚᱦᱚᱲ ᱨᱚᱦᱚᱲ ᱠᱟᱛᱮ ᱡᱟᱦᱟᱸ ᱨᱚᱦᱚᱲ ᱦᱩᱭᱩᱜ ᱜᱮᱭᱟ ᱡᱚᱸᱰᱨᱟ ᱠᱚ ᱦᱳᱭ ᱥᱮ ᱚᱱᱟ ᱠᱚ ᱟᱛᱟᱭᱟ ᱠᱚ᱾ ᱟᱛᱟ ᱠᱟᱛᱮ ᱞᱤᱧ ᱚᱱᱟ ᱦᱚᱸᱠᱚ ᱡᱚᱢᱟ ᱟᱨ ᱛᱟᱨᱯᱚᱨᱮ ᱚᱱᱟ ᱡᱟᱦᱟᱸᱼᱼ ᱮᱸ ᱡᱟᱹᱞᱤᱧ ᱧᱚᱜ ᱡᱟᱦᱟᱸ ᱛᱟᱦᱮᱱᱟ ᱚᱱᱟ ᱫᱚ ᱨᱟᱯᱟᱜ ᱠᱟᱛᱮ ᱦᱚᱸᱞᱮ ᱡᱚᱢᱟ᱾ ᱦᱳᱭ ᱥᱮ ᱟᱨ ᱨᱟᱯᱟᱜ ᱠᱟᱛᱮ ᱫᱚ ᱦᱟᱸᱜ ᱱᱟᱝᱠᱟᱭ ᱦᱟᱸᱜ ᱟᱹᱰᱤ ᱡᱳᱨ ᱥᱤᱵᱤᱞᱟ ᱟᱨ ᱟᱛᱟ ᱠᱟᱛᱮ ᱦᱚᱸᱼᱼ ᱚᱱᱟ ᱦᱚᱸ ᱟᱹᱰᱤ ᱪᱮᱦᱨᱟ ᱵᱩᱡᱷᱟᱹᱜ-ᱟ ᱚᱱᱟ ᱦᱮᱸ ᱦᱮᱸ
ᱦᱮᱸ᱾ ᱟᱹᱰᱤ ᱱᱟᱯᱟᱭ ᱟᱨ ᱟᱞᱮ ᱦᱚᱸ ᱱᱚᱜ-ᱚᱭ ᱡᱟᱹᱰᱤ ᱜᱟᱱ ᱠᱟᱛᱮ ᱞᱮ ᱡᱚᱢᱟ ᱡᱚᱸᱰᱨᱟ ᱠᱚᱫᱚ ᱨᱟᱯᱟᱜ ᱠᱟᱛᱮ ᱡᱚᱢᱟ ᱡᱚᱠᱷᱚᱱ ᱟᱨ ᱨᱟᱯᱟᱜ ᱠᱟᱛᱮ ᱫᱚ ᱚᱱᱮ ᱠᱚ ᱢᱮᱱᱟ ᱡᱚᱠᱷᱚᱱ ᱱᱤᱛᱚᱜ ᱮᱢ ᱯᱷᱳᱴ ᱟᱹᱜᱩᱭᱟ ᱛᱚ ᱱᱤᱛᱚᱜ ᱜᱮ ᱡᱚᱢ ᱢᱮ ᱛᱚ ᱟᱹᱰᱤ ᱥᱤᱵᱤᱞ ᱵᱩᱡᱷᱟᱹᱜ-ᱟ ᱟᱨ ᱨᱟᱯᱟᱜ ᱠᱟᱛᱮ ᱡᱚᱠᱷᱚᱱ ᱮᱢ ᱡᱚᱢᱟ ᱛᱚ ᱤᱱᱟᱹ ᱵᱟᱫ ᱠᱟᱛᱮ ᱫᱚ ᱟᱞᱮ ᱥᱮᱫ ᱫᱚ ᱱᱚᱜ-ᱚᱭ ᱛᱤᱠᱤ ᱠᱟᱛᱮ ᱦᱚᱸᱠᱚ ᱜᱮᱭᱟ ᱥᱮ ᱤᱱᱟᱹ ᱵᱟᱫ ᱠᱟᱛᱮ ᱚᱱᱟ ᱟᱛᱟ ᱠᱟᱛᱮ ᱦᱚᱸ ᱠᱚ ᱡᱚᱢ ᱜᱮᱭᱟ ᱚᱠᱚᱢ ᱞᱟᱹᱭ ᱠᱮᱫᱟ ᱟᱨ ᱩᱛᱩ ᱵᱟᱲᱟ ᱠᱟᱛᱮ ᱦᱚᱸ ᱠᱚ ᱡᱚᱢ ᱜᱮᱭᱟ ᱟᱨ ᱤᱱᱟᱹ ᱥᱟᱶ ᱥᱟᱶᱛᱮ ᱡ ᱚᱱᱟ ᱡᱚᱸᱰᱨᱟ ᱫᱚ ᱚᱱᱟ ᱢᱮᱛᱟᱜ ᱢᱮ ᱫᱟᱠᱟ ᱠᱟᱛᱮ ᱦᱚᱸᱠᱚ ᱡᱚᱢ ᱜᱮᱭᱟ ᱟᱨ ᱚᱱᱮ ᱠᱚ ᱢᱮᱱᱟ ᱵᱚᱞᱮ ᱟᱞᱮ ᱥᱮᱫ ᱫᱚ ᱠᱤ ᱵᱚᱪᱷᱚᱨ ᱨᱮ ᱢᱤᱫ ᱫᱷᱟᱣ ᱡᱚᱸᱰᱨᱟ ᱫᱟᱠᱟ ᱡᱚᱢ ᱫᱚ ᱟᱹᱰᱤ ᱫᱷᱟᱵᱤ ᱵᱷᱟᱜᱤ ᱜᱮᱭᱟ ᱟᱨ ᱵᱚᱪᱷᱚᱨ ᱨᱮ ᱡᱚᱸᱰᱨᱟ ᱫᱟᱠᱟ ᱡᱚᱢ ᱦᱚ ᱟᱹᱰᱤ ᱡᱟᱹᱨᱩᱲ ᱜᱮᱭᱟ ᱟᱫᱚ ᱦᱮᱸᱢᱟ ᱱᱚᱜ-ᱚᱭ ᱵᱟᱹᱭ ᱵᱟᱹᱭᱛᱮ ᱥᱚᱢᱚᱭ ᱦᱚᱸ ᱢᱩ ᱛᱚ ᱢᱩᱪᱟᱹᱫ ᱥᱮᱫ ᱜᱮ ᱪᱟᱞᱟᱜ ᱠᱟᱱ ᱛᱟᱞᱟᱝ-ᱟ ᱟᱫᱚ ᱢᱩᱪᱟᱹᱫ ᱥᱮᱫ ᱜᱮ ᱪᱟᱞᱟᱜ ᱠᱟᱱ ᱛᱟᱞᱟᱝᱟ ᱟᱫᱚ ᱢᱩᱪᱟᱹᱫ ᱨᱮ ᱢᱤᱫ ᱵᱟᱨ ᱠᱟᱛᱷᱟ ᱢᱮᱱᱟᱜ ᱠᱷᱟᱱ ᱨᱚᱲ ᱵᱮᱱ ᱟᱨ ᱠᱷᱟᱱ ᱞᱟᱝ ᱢᱩᱪᱟᱹᱫ ᱵᱟᱲᱟ ᱠᱟᱜ-ᱟ ᱱᱚᱣᱟ ᱥᱟᱠᱟᱢ ᱨᱮ ᱞᱟᱝ ᱜᱟᱞᱢᱟᱨᱟᱣᱟ ᱦᱟᱸᱜ
ᱦᱚᱭ ᱦᱚᱭ ᱜᱚᱢᱠᱮ ᱚᱠᱛᱚ ᱢᱟ